ᱦᱮᱞᱳ,
ᱦᱮ ᱦᱮᱞᱳ,
ᱦᱮᱞᱳ, ᱦᱩᱸ ᱡᱚᱦᱟᱨ ᱜᱮ ᱜᱚᱝᱠᱮ ᱾
ᱦᱮᱸ ᱡᱚᱦᱟᱨ ᱜᱮ ᱾
ᱟᱨ ᱨᱚᱲ ᱠᱚ ᱡᱩᱛ ᱥᱮᱦᱤᱡ ᱟᱸᱡᱚᱢᱚᱜ ᱠᱟᱱᱟ ᱛᱚ?
ᱦᱮᱸ ᱦᱮᱸ ᱵᱤᱥ
ᱦᱮᱸ ᱦᱮᱸ ᱵᱮᱥ ᱛᱮᱜᱮ ᱟᱡᱚᱢᱚᱜ ᱠᱟᱱᱟ, ᱩ ᱫᱤᱭᱮ ᱜᱚᱝᱠᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ, ᱟᱢ ᱜᱮᱪᱚ ᱱᱟᱯᱟᱭ ᱵᱟᱲᱟ ᱜᱮᱭᱟᱢ ᱾
ᱦᱳᱭ ᱤᱧᱦᱚᱸ ᱱᱟᱯᱟᱭ ᱵᱟᱲᱟ ᱜᱮ ᱾
ᱚᱻ
ᱪᱮᱫ ᱠᱚ ᱪᱤᱠᱟᱹᱭᱚᱜ ᱠᱟᱱᱟ ᱜᱚᱝᱠᱮ ᱛᱟᱦᱟᱞᱮ?
ᱱᱤᱛ ᱫᱚ ᱚᱲᱟᱜ ᱨᱮᱜᱮ ᱢᱮᱱᱟᱜ ᱦᱚ ᱦᱩᱭ ᱠᱟᱱᱟ ᱾
ᱟᱨ ᱦᱚᱭ ᱫᱟᱜ ᱨᱤᱢᱤᱞ ᱠᱚᱸ?
ᱫᱟᱜ ᱨᱤᱢᱤᱞ ᱠᱚ ᱦᱮᱸ ᱠᱚᱨᱟᱣ ᱟᱠᱟᱫ ᱜᱮᱭᱟᱭ ᱾ ᱟ ᱚᱱᱛᱮᱱᱟᱜ ᱥᱮᱨᱢᱟ ᱪᱮᱫ ᱞᱮᱠᱟ? ᱚᱱᱛᱮ ᱦᱚᱸ ᱫᱟᱜ ᱨᱤᱢᱤᱞ ᱠᱟᱜ ᱜᱮᱭᱟ?
ᱱᱚᱛᱮ ᱦᱚᱭ ᱫᱟᱜ ᱨᱤᱢᱤᱞ ᱠᱟᱜ ᱜᱮᱭᱟ ᱾
ᱴᱷᱤᱠ ᱚᱻ
ᱵᱩᱡᱷᱟᱹᱜ ᱠᱟᱱᱟ ᱛᱚ ᱦᱤᱡᱩᱜᱼᱟ ᱟᱹᱞᱤᱧ ᱫᱚ ᱱᱚᱛᱮ ᱵᱟᱸᱠᱩᱲᱟ ᱥᱮᱫ ᱠᱷᱚᱱ ᱞᱤᱧ ᱞᱟᱹᱭᱫᱟ, ᱟᱵᱮᱱ? ᱢᱮᱱᱫᱟᱞᱤᱧ ᱵᱟᱸᱠᱩᱲᱟ ᱥᱮᱱ ᱠᱷᱚᱱᱞᱤᱧ ᱞᱟᱹᱭᱮᱫᱟ, ᱟᱵᱮᱱ?
ᱟᱹᱞᱤᱧ ᱱᱚᱛᱮ ᱫᱤᱱᱟᱡᱽᱯᱩᱨ ᱥᱮᱜ ᱠᱷᱚᱡ ᱾
ᱯᱩᱨ ᱥᱮᱫ ᱠᱷᱚᱡ ᱚ ᱦᱳᱭ ᱾ ᱛᱟᱦᱚᱞᱮ ᱫᱟᱜ ᱠᱚᱫᱚ ᱱᱤᱭᱟᱹ ᱞᱟᱦᱟ ᱦᱟᱜ ᱧᱩᱨᱟᱹ ᱵᱟᱲᱟᱭ ᱱᱟ ᱥᱮ ᱟᱹᱣᱨᱤ?
ᱧᱩᱨᱦᱟᱹ ᱧᱤᱫᱟᱹ ᱴᱟᱭᱤᱢ ᱧᱩᱨᱦᱟᱹ ᱵᱟᱲᱟ ᱞᱮᱱᱟ ᱟᱫᱚ ᱵᱟᱝ ᱧᱩᱨᱦᱟᱹᱣ ᱠᱟᱱᱟ ᱟᱨ ᱾ ᱛᱮᱞᱟ ᱱᱚᱴᱟ ᱵᱟᱡᱟᱜ ᱠᱟᱱ ᱫᱷᱟᱹᱵᱤᱡ ᱫᱚ ᱾
ᱚ ᱱᱟᱥᱮ ᱱᱟᱥᱮ ᱜᱮ ᱥᱮ ᱠᱟᱹᱴᱤᱡ ᱵᱟᱹᱲᱛᱤ ᱜᱮ? ᱱᱟᱥᱤ ᱱᱟᱥᱤ ᱜᱤ ᱾ ᱦᱳᱭ ᱾ ᱦᱮᱸ ᱱᱚᱛᱮ ᱦᱚᱸ ᱧᱤᱫᱟᱹ ᱫᱚ ᱡᱚᱨᱚᱜ ᱠᱟᱱ ᱛᱟᱦᱮᱱ ᱱᱟᱥᱮ ᱱᱟᱥᱮ ᱜᱮ ᱾
ᱚᱻ
ᱟᱨ ᱛᱚᱞᱦᱮ ᱪᱮᱫ
ᱟᱨ ᱛᱟᱦᱚᱞᱮ ᱪᱮᱫ ᱠᱚ ᱪᱮᱠᱟ ᱦᱩᱭᱩᱜ ᱠᱟᱱᱟ ᱚᱲᱟᱜ ᱠᱚᱨᱮ? ᱪᱮᱫ ᱠᱚ ᱵᱟᱝ ᱫᱟᱜ ᱵᱟᱝ ᱛᱮ ᱾ ᱮᱠᱷᱟᱱ ᱫᱚ ᱦᱮ ᱪᱟᱥ ᱠᱚᱨᱮᱱᱟᱜ ᱠᱟᱹᱢᱤ ᱵᱟᱲᱟ ᱠᱚ ᱦᱩᱭ ᱠᱚᱜᱼᱟ ᱪᱟᱥ ᱵᱟᱝ ᱤᱭᱟᱹ ᱫᱟᱜ ᱵᱟᱝ ᱛᱮᱜᱮ ᱵᱟᱝ ᱦᱩᱭᱩᱜ ᱠᱟᱱᱟ ᱾
ᱚᱸ ᱚ ᱦᱮᱸ ᱾
ᱟᱯᱮ ᱟᱯᱮ ᱫᱚ ᱜᱚᱝᱠᱮ ᱪᱮᱫ ᱠᱚᱯᱮ ᱠᱟᱹᱢᱤ ᱵᱟᱲᱟᱭᱮᱫ ᱛᱮ?
ᱠᱟᱹᱢᱤ ᱠᱚᱫᱚ ᱦᱟᱸᱜ ᱱᱚᱜᱼᱚᱭ ᱯᱟᱴᱷ ᱜᱮᱫ ᱠᱩ᱾
ᱯᱟᱴᱷ ᱜᱮᱜ ᱠᱩ, ᱚ ᱦᱳᱭ ᱟᱯᱮᱫᱚ ᱯᱟᱴᱷ ᱯᱮ ᱪᱟᱥ ᱛᱟᱦᱮᱱᱟ ᱦᱟᱝ?
ᱦᱮᱸ ᱦᱮᱸ ᱱᱚᱛᱮ ᱦᱟᱸᱜ ᱯᱟᱴᱷ ᱜᱮ ᱞᱟᱜᱟᱣ ᱦᱩᱭᱩᱜ ᱠᱟᱱᱟ ᱟᱫᱚ ᱚᱱᱟ ᱯᱟᱴ ᱠᱚ ᱜᱮᱫ ᱦᱩᱭᱩᱜᱼᱟ᱾
ᱦᱩᱸ ᱚᱠᱛᱚ ᱫᱚ ᱦᱩᱭ ᱠᱟᱱᱟ ᱯᱟᱴᱷ ᱨᱮᱭᱟᱜ? ᱯᱟᱴ ᱠᱚᱨᱮᱱᱟᱜ ᱫᱚ ᱚᱠᱛᱚ ᱫᱚ ᱦᱩᱭ ᱠᱟᱱᱟ?
ᱦᱟ,
ᱢᱮᱱᱫᱟᱹᱧ ᱯᱟᱴ ᱨᱟᱠᱟᱵ ᱮᱱᱟ?
ᱦᱮᱸ ᱦᱮᱸ ᱦᱮᱸ, ᱚᱠᱛᱚ ᱦᱩᱭ ᱟᱠᱟᱱᱟ,
ᱦᱮᱞᱳ,
ᱢᱟ ᱨᱚᱲ ᱢᱮ?
ᱦᱮᱸ ᱜᱚᱝᱠᱮ, ᱴᱟᱣᱟᱨ ᱦᱚᱳᱭᱛᱚ ᱚᱱᱟ ᱨᱤᱢᱤᱞ ᱞᱮᱜᱟᱭ ᱛᱚ ᱠᱟᱹᱴᱤᱡ ᱫᱚ ᱯᱨᱚᱵᱞᱮᱢ ᱜᱮᱭᱟᱭ ᱢᱟᱱᱮ
ᱦᱮᱸ ᱚᱱᱠᱟᱷᱟᱜᱮ ᱨᱚᱲ ᱠᱚ ᱛᱷᱚᱲᱟ ᱟᱯ ᱰᱟᱣᱩᱱ ᱧᱚᱜᱚᱜ ᱠᱟᱱᱟ ᱵᱚᱞᱮ,
ᱳ,
ᱦᱩᱸ ᱦᱩᱸ
ᱜᱚᱢᱠᱮ ᱟᱫᱚᱢ ᱡᱚᱠᱷᱚᱱ ᱵᱟᱝ ᱟᱸᱚᱢᱚᱜ ᱠᱟᱱ ᱛᱟᱦᱮᱸ,
ᱚ ᱦᱮᱸ,
ᱨᱤᱢᱤᱞ ᱞᱟᱜᱟᱣ ᱨᱤᱢᱤᱞ ᱠᱟᱜᱼ ᱟᱭ ᱦᱟᱝ?
ᱦᱟᱸ ᱠᱷᱟᱭ ᱫᱚ ᱨᱤᱢᱤᱞ ᱠᱟᱜᱼᱟ᱾
ᱦᱮᱸ ᱱᱚᱛᱮ ᱫᱚ ᱨᱤᱢᱤᱞ ᱠᱟᱜᱼᱟ ᱨᱤᱢᱤᱞ ᱠᱟᱜ ᱠᱷᱟᱡ ᱫᱚ ᱡᱟᱹᱥᱛᱤ ᱧᱚᱜ ᱜᱮ ᱦᱳᱭᱛᱳ ᱧᱮᱞᱚᱜ ᱠᱟᱱᱟ?
ᱦᱮᱸ ᱡᱟᱹᱥᱛᱤ ᱧᱚᱜ ᱜᱮ ᱱᱚᱛᱮ ᱫᱚ,
ᱡᱟᱹᱥᱛᱤ ᱧᱟᱜ ᱜᱮ ᱱᱚᱛᱮ ᱫᱚ, ᱾ ᱚ ᱤᱱᱟᱹ ᱠᱚ ᱠᱷᱟᱹᱛᱤᱨ ᱜᱮ ᱴᱟᱣᱟᱨ ᱫᱚ ᱠᱟᱹᱴᱤᱡ ᱮ ᱤᱥᱩᱭ ᱜᱮᱭᱟ᱾
ᱦᱮᱸ
ᱢᱮᱱᱫᱟᱹᱧ ᱯᱟᱴᱷ ᱨᱟᱠᱟᱵ ᱨᱮᱱᱟᱜ ᱚᱠᱛᱚ ᱠᱚᱫᱚ ᱦᱩᱭ ᱠᱟᱱᱟ? ᱦᱮᱞᱳ, ᱦᱮᱞᱳ,